ᱪᱤᱜ, ᱪᱤᱭᱩᱫ ᱦᱮᱞᱳᱣ ᱾ ᱦᱮᱸ ᱦᱮᱞᱳ, ᱟᱸᱡᱚᱢᱚᱜ ᱠᱟᱱᱟ, ᱦᱮᱸ, ᱡᱚᱦᱟᱨ ᱜᱮ ᱾
ᱦᱩᱸᱼ ᱦᱩᱸ, ᱟᱸᱡᱚᱢᱚᱜ ᱠᱟᱱᱟ ᱤᱧᱟᱹᱜ? ᱟᱸᱡᱚᱢᱚᱜ ᱠᱟᱱᱟ, ᱥᱮ ᱵᱟᱝᱟ?
ᱦᱮᱸ, ᱟᱸᱡᱚᱢᱚᱜ ᱠᱟᱱᱟ, ᱦᱮᱸᱻ ᱟᱸᱡᱚᱢᱚᱜ ᱠᱟᱱ ᱜᱮᱭᱟ, ᱞᱟᱹᱭ ᱮᱫᱟᱞᱤᱧ ᱪᱮᱫ ᱠᱚᱵᱤᱱ, ᱪᱤᱠᱟᱹᱭᱮᱫᱟ? ᱪᱤᱻᱭᱟᱹᱵ ᱪᱤᱭᱵ
ᱫᱟᱜ, ᱵᱟᱹᱫ ᱧᱮᱞ ᱠᱚᱦᱚᱸ, ᱜᱟᱰᱟ ᱟᱲᱮ ᱫᱟᱬᱟᱝ
ᱚᱝ
ᱦᱩᱭᱩᱜ
ᱩᱦᱩᱸᱜ ᱾
ᱦᱚᱭ ᱚᱲᱟᱜ ᱠᱚᱨᱮ ᱜᱮ, ᱫᱩᱲᱩᱵ ᱵᱟᱲᱟ ᱦᱩᱭ ᱟᱠᱟᱱᱟ ᱾ ᱟᱨ, ᱟᱯᱮ ᱥᱮᱫ ᱫᱚ, ᱫᱟᱜ ᱡᱟᱹᱲᱤ ᱫᱚ, ᱵᱟᱭ ᱡᱟᱹᱲᱤᱭᱮᱫ ᱛᱮ?
ᱦᱩᱸ ᱦᱩᱸ ᱫᱟᱜ ᱡᱟᱹᱲᱤ, ᱠᱚᱨᱟᱣ ᱠᱮᱫᱼᱟ, ᱛᱤᱦᱤᱧ ᱥᱮᱛᱟᱜ ᱵᱮᱲᱟ ᱥᱮᱫ ᱾ ᱡᱳᱨ ᱜᱮᱭᱟ ᱱᱤᱛᱚᱜ ᱫᱚ ᱦᱟᱸᱜ, ᱵᱚᱱᱫᱚ ᱦᱟᱛᱟᱲ ᱟᱠᱟᱜᱼᱟᱭ ᱾ ᱪᱮᱫ ᱞᱮᱠᱟ?
ᱟᱸᱻᱶ ᱾ ᱟᱞᱮ ᱥᱮᱫ ᱦᱚᱸ, ᱥᱮᱛᱟᱜ ᱵᱮᱲᱟ ᱜᱮ, ᱡᱟᱹᱲᱤ ᱵᱟᱲᱟ ᱠᱮᱫᱟᱭ, ᱱᱤᱛᱚᱜ ᱫᱚ ᱟᱹᱥᱩᱲ ᱟᱠᱟᱫᱟᱭ ᱾
ᱦᱩᱸ ᱦᱩᱸ ᱫᱟᱜ ᱡᱟᱹᱲᱤ, ᱦᱚᱞᱟ ᱧᱤᱫᱟᱹ ᱠᱷᱚᱱᱮ, ᱠᱚᱨᱟᱣ ᱮᱫᱟ, ᱛᱤᱦᱤᱧ ᱵᱟᱹᱥ ᱜᱚᱴᱟ ᱧᱤᱫᱟᱹ, ᱥᱮᱛᱟᱜ ᱵᱮᱲᱟ ᱦᱟᱹᱵᱤᱡ ᱛᱮ, ᱯᱟᱲᱟᱣ ᱠᱮᱫᱟ ᱾
ᱩᱸᱻ, ᱟᱫᱚ, ᱪᱟᱥᱵᱟᱥ ᱠᱚᱫᱚ ᱪᱮᱫᱼᱠᱟ, ᱛᱤᱱᱟᱹᱜ ᱫᱩᱨ ᱦᱩᱭᱮᱱ ᱛᱟᱯᱮᱭᱟ, ᱥᱮ ᱟᱹᱣᱨᱤᱭᱟᱜᱼᱟ?
ᱪᱟᱥᱵᱟᱥ ᱠᱚᱫᱚ, ᱫᱟᱜ ᱩᱱᱟᱹᱜ ᱵᱟᱝ ᱛᱟᱦᱮᱸ ᱠᱟᱱᱟ, ᱢᱟᱴᱷ ᱠᱚᱨᱮ, ᱟᱫᱚ ᱦᱟᱸᱜ, ᱱᱚᱜᱼᱚᱭ ᱫᱟᱜ ᱵᱟᱲᱟ ᱠᱮᱫᱟ ᱾ ᱛᱚ, ᱱᱮᱛᱚᱜ ᱫᱚ ᱦᱟᱸᱜ,
ᱪᱤᱨᱼᱜ
ᱥᱤᱭᱳᱜ ᱦᱩᱭᱩᱜ ᱠᱟᱱᱟ ᱴᱨᱟᱠᱴᱟᱨ ᱛᱮ ᱠᱷᱮᱛ ᱠᱚ ᱥᱤᱭᱮᱫᱟ ᱦᱟᱜ ᱟᱫᱚ ᱨᱚᱦᱚᱭ ᱠᱚ ᱫᱷᱩᱨᱟᱹᱜ ᱠᱤᱪᱷᱩ ᱫᱤᱱ ᱯᱚᱨᱮ ᱜᱮ ᱟᱯᱮ ᱚᱱᱛᱮᱜ ᱪᱮᱫ ᱞᱮᱠᱟ
ᱟᱞᱮ ᱚᱱᱚᱛ ᱫᱚ ᱟᱞᱮ ᱱᱚᱛᱮ ᱫᱚ ᱦᱟᱸᱜ ᱨᱚᱦᱚᱭ ᱠᱚᱫᱚ ᱟᱹᱣᱨᱤᱭᱟᱜᱼᱟ᱾ ᱛᱟᱱᱟ ᱠᱚ ᱠᱟᱹᱴᱤᱡ ᱠᱟᱹᱴᱤᱡ ᱜᱮᱭᱟ
ᱩᱸᱻᱜ ᱟᱫᱚ ᱟᱞᱮ ᱱᱤᱭᱟᱹ ᱠᱚᱨᱮ ᱦᱚᱸ ᱛᱚᱞᱟ ᱫᱚ ᱠᱟᱹᱴᱤᱡ ᱠᱟᱹᱴᱤᱡ ᱜᱮᱭᱟ ᱛᱚ ᱦᱟᱸᱜ ᱥᱤ ᱠᱚᱨᱟᱣᱫᱟ ᱦᱟᱸᱜ ᱢᱟᱴᱷ ᱨᱮ ᱱᱤᱛᱳᱜ ᱫᱚ ᱫᱟᱜ ᱯᱮᱨᱮᱡ ᱟᱠᱟᱱᱟ
ᱚ ᱟᱪᱪᱷᱟ ᱟᱨᱚ ᱟᱯᱮᱥᱮᱱ ᱫᱚ ᱱᱟᱦᱮᱞ ᱛᱮ ᱠᱚᱛᱮ ᱫᱚ ᱵᱟᱠᱚ ᱥᱤ ᱜᱮᱛᱮ ᱥᱮ ᱴᱨᱟᱠᱴᱟᱨ ᱛᱮᱫᱚ ᱵᱚᱲᱚ ᱵᱚᱲᱚ ᱞᱟᱹᱴᱩ ᱞᱟᱹᱴᱩ ᱠᱷᱮᱛ ᱜᱮ ᱠᱟᱱ ᱛᱟᱯᱮᱭᱟ ᱾
ᱦᱩᱸᱜ ᱦᱩᱸ ᱱᱚᱣᱟ ᱱᱟᱦᱮᱞ ᱠᱚᱫᱚ ᱦᱟᱸᱜ ᱛᱤᱦᱤᱧ ᱜᱟᱯᱟ ᱫᱚ ᱱᱤᱭᱟᱹ ᱠᱚᱨᱮ ᱫᱚ ᱵᱟᱝ ᱠᱚ ᱥᱤᱭᱳᱜ ᱠᱟᱱᱟ ᱮᱠᱷᱚᱱ ᱴᱨᱟᱠᱴᱟᱨ ᱛᱮᱜᱮ ᱦᱟᱸᱜ ᱱᱟᱦᱮᱞ ᱫᱚ ᱵᱟᱝ ᱞᱮᱠᱟ ᱜᱮ ᱾
ᱚ ᱟᱪᱪᱷᱟ ᱾
ᱟᱜ ᱟᱯᱮ ᱚᱱᱟ ᱠᱚᱨᱮ ᱫᱚ ᱪᱮᱫ ᱞᱮᱠᱟ ᱱᱟᱦᱮᱞ ᱛᱮ ᱥᱮ ᱴᱨᱟᱠᱴᱟᱨ
ᱟᱞᱥᱮᱱ ᱦᱚᱸ ᱦᱟᱸᱜ ᱱᱟᱦᱮᱞ ᱠᱚᱛᱮ ᱦᱚᱸᱠᱚ ᱥᱤ ᱜᱮᱭᱟ ᱟᱫᱚ ᱡᱷᱚᱛᱚ ᱦᱚᱲ ᱨᱮ ᱫᱚ ᱰᱟᱺᱝᱨᱤ ᱠᱚ ᱵᱟᱠᱚ ᱛᱟᱦᱮᱱ ᱜᱮᱭᱟ ᱛᱚ ᱟᱫᱚ ᱴᱨᱟᱠᱴᱟᱨ ᱠᱚᱛᱮ ᱦᱚᱸ ᱠᱚ ᱥᱤ ᱜᱮᱭᱟ ᱟᱨ ᱠᱟᱹᱴᱤᱡ ᱠᱟᱹᱴᱤᱡ ᱠᱷᱮᱛ ᱫᱚ ᱱᱟᱦᱮᱞ ᱛᱮᱜᱮ ᱵᱷᱟᱹᱜᱤᱜᱼᱟ᱾
ᱦᱩᱸ ᱦᱩᱸ ᱦᱩᱸ ᱾ ᱟᱫᱚ ᱟᱞᱮ ᱱᱤᱭᱟᱹ ᱠᱚᱨᱮ ᱫᱚ ᱠᱟᱹᱴᱤᱡ ᱠᱷᱮᱛ ᱦᱚᱸ ᱩᱱᱠᱩ ᱫᱚ ᱾ ᱴᱟᱠᱴᱟᱨ ᱛᱮᱜᱮ ᱠᱚ ᱥᱤᱭᱟ ᱢᱤᱫ ᱫᱷᱟᱣ ᱾ ᱠᱷᱟᱞᱤ ᱠᱚ ᱦᱟᱱᱛᱮ ᱱᱟᱛᱮ ᱠᱚ ᱤᱭᱟᱹ ᱠᱮᱜ ᱜᱮ ᱟᱫᱚ ᱦᱩᱰᱤᱧ ᱠᱷᱮᱛ ᱫᱚ ᱦᱟᱸᱜ ᱥᱤ ᱦᱚᱸ ᱢᱚᱡᱽ ᱫᱚ ᱵᱟᱝ ᱡᱩᱛᱩᱜᱼᱟ ᱴᱨᱟᱠᱴᱟᱨ ᱛᱮᱫᱚ ᱱᱟᱦᱮᱞ ᱛᱮᱜᱮ ᱵᱷᱟᱜᱤ ᱦᱩᱭᱩᱜᱼᱟ᱾ ᱟᱨ ᱛᱟᱦᱚᱞᱮ ᱚᱱᱟ ᱟᱯᱮ ᱠᱚᱨᱮ ᱫᱚ ᱵᱟᱹᱫᱽ ᱠᱚᱨᱮ ᱟᱫᱚ ᱤᱭᱟᱹ ᱫᱟᱜ ᱠᱚ ᱯᱮᱨᱮᱡ ᱟᱠᱟᱱᱟ ᱥᱮ ᱵᱟᱝ ᱫᱟᱜ ᱠᱮᱫᱟ ᱛᱚ ᱟᱹᱰᱤ ᱡᱳᱨ ᱜᱮ ᱟᱞᱮ ᱱᱤᱭᱟᱹ ᱠᱚᱨᱮ ᱦᱚᱸ ᱯᱮᱨᱮᱡ ᱟᱠᱟᱱᱟ
ᱦᱮᱸ ᱫᱟᱜ ᱠᱚᱫᱚ ᱯᱮᱨᱮᱡ ᱫᱚ ᱯᱮᱨᱮᱡ ᱟᱠᱟᱱ ᱜᱮᱭᱟ ᱟᱫᱚ ᱛᱚᱞᱟ ᱜᱮᱛᱚ ᱠᱟᱹᱴᱤᱡ ᱜᱮᱭᱟ ᱟᱫᱚ ᱨᱚᱦᱚᱭ ᱫᱚ ᱦᱟᱸᱜ ᱵᱟᱝ ᱜᱟᱱᱚᱜ ᱾ ᱚᱜ ᱠᱟᱱᱟ ᱾
ᱦᱩᱸ ᱦᱩᱸ ᱦᱩᱸ ᱾ ᱚᱸ ᱚᱱᱮ ᱚᱱᱠᱟ ᱜᱮ ᱦᱟᱸᱜ ᱟᱨ ᱱᱤᱛᱚᱜ ᱫᱚ ᱛᱟᱦᱞᱮ ᱪᱮᱫ ᱞᱮᱠᱟ ᱟᱯᱮ ᱚᱱᱛᱮ ᱫᱚ ᱨᱤᱢᱤᱞ ᱠᱚ ᱢᱮᱱᱟᱜᱼᱟ ᱟᱥᱮ ᱵᱟᱹᱱᱩᱜᱼᱟ ᱾
ᱦᱮᱸ ᱨᱤᱢᱤᱞ ᱠᱟᱫᱟᱭ ᱟᱞᱮ ᱥᱮᱱ ᱫᱚ ᱟᱯᱮ ᱥᱮᱱ ᱫᱚ?
ᱦᱩᱸ ᱨᱤᱢᱤᱞ ᱢᱮᱱᱟᱜ ᱟᱠᱟᱫ ᱜᱮᱭᱟ ᱦᱚᱭ ᱦᱟᱱᱛᱮ ᱱᱟᱛᱮ ᱵᱟᱲᱟᱭ ᱠᱟᱱᱟ ᱦᱚᱭᱮᱫ ᱠᱟᱱ ᱜᱮᱭᱟ ᱱᱤᱛᱚᱜ ᱦᱚᱸ ᱾
ᱩᱸᱜ ᱚᱲᱟᱜ ᱠᱚᱨᱮ ᱪᱮᱜᱠᱟ ᱢᱚᱸᱡᱽ ᱵᱟᱲᱟ ᱜᱮᱭᱟᱯᱮ?
ᱦᱩᱸ ᱦᱩᱸ ᱢᱚᱸᱡᱽ ᱵᱟᱲᱟᱭ ᱜᱮ ᱟᱯᱮ ᱜᱮ ᱚᱲᱟᱜ ᱠᱚᱨᱮᱜᱮ ᱪᱮᱫ ᱞᱮᱠᱟ?
ᱟᱞᱮ ᱦᱚᱸ ᱢᱚᱡᱽ ᱵᱟᱲᱟ ᱜᱮ ᱾
ᱦᱩᱸ ᱟᱨ ᱛᱟᱦᱚᱞᱮ ᱾ ᱱᱤᱭᱟᱹ ᱵᱚᱨᱥᱟ ᱥᱤᱡᱤᱱ ᱵᱟᱫᱽ ᱠᱟᱛᱮᱜ ᱮᱴᱟᱜ ᱮᱴᱟᱜ ᱥᱤᱡᱤᱱ ᱨᱮᱫᱚᱯᱮ ᱪᱟᱥ ᱦᱩᱭᱩᱜᱼᱟ ᱥᱮ ᱵᱟᱝ ᱚᱱᱟ ᱠᱚᱨᱮ ᱫᱚ ᱾
ᱥᱮ‌ᱱ ᱫᱚ ᱦᱩᱭᱩᱜ ᱦᱩᱭᱩᱜ ᱜᱮᱭᱟ ᱦᱟᱸᱜ ᱚᱱᱠᱟ ᱥᱤᱛᱩᱝ ᱫᱤᱱ ᱦᱚᱸ ᱦᱩᱲᱩ ᱠᱚ ᱪᱟᱥ ᱜᱮᱭᱟ ᱢᱟᱱᱮ ᱟᱞᱮᱥᱮᱫ ᱾
ᱵᱟᱨ ᱫᱷᱟᱣ ᱪᱟᱥ ᱦᱩᱭᱩᱜ
ᱚᱸ ᱛᱟᱦᱚᱞᱮ ᱢᱟᱛᱚ ᱟᱹᱰᱤ ᱵᱷᱟᱜᱤ ᱾
ᱦᱮᱸ ᱟᱯᱮᱥᱮᱱ ᱫᱚ ᱢᱤᱫ ᱫᱷᱟᱣ ᱪᱟᱥ ᱦᱩᱭᱩᱜ ᱟ ᱥᱮ ᱵᱟᱨ ᱫᱷᱟᱣ?
ᱦᱮᱸ ᱵᱟᱨ ᱫᱷᱟᱣ ᱜᱮ ᱪᱟᱥ ᱦᱩᱭᱩᱜᱼᱟ ᱪᱟᱥ ᱫᱚ ᱦᱟᱸᱜ ᱱᱚᱛᱮ ᱥᱤᱛᱩᱝ ᱫᱷᱚᱨᱚᱱ ᱨᱮᱦᱚᱸ ᱛᱚ ᱵᱚᱨᱥᱟ ᱨᱮ ᱦᱚᱸ ᱟᱫᱚ ᱾ ᱟᱯᱮ ᱚᱱᱟ ᱠᱚᱨᱮ ᱫᱚ ᱤᱭᱟᱹ ᱥᱤᱛᱩᱝ ᱨᱮᱫᱚ ᱦᱟᱸᱜ ᱪᱮᱫ ᱛᱮ ᱠᱚ ᱫᱟᱜ ᱫᱚ ᱚᱠᱟ ᱠᱷᱚᱱ ᱥᱮ ᱥᱟᱵᱽᱢᱟᱨᱥᱟᱞ ᱠᱚ ᱢᱮᱱᱟᱜ ᱟᱥᱮ? ᱥᱮᱞᱳ ᱠᱚ ᱥᱮ ᱠᱮᱱᱮᱞ ᱫᱟᱜ ᱾
ᱦᱮᱸ ᱠᱮᱱᱮᱞ ᱫᱟᱜ ᱦᱚᱸ ᱢᱮᱱᱟᱜ ᱜᱮᱭᱟ ᱥᱮᱞᱳ ᱠᱚᱦᱚᱸ ᱢᱮᱱᱟᱜ ᱜᱮᱭᱟ ᱟᱨ ᱜᱟᱰᱟ ᱾ ᱢᱮᱱᱟᱜᱼᱟ ᱚᱱᱟ ᱠᱚ ᱨᱮᱱᱟᱜ ᱫᱟᱜ ᱠᱚᱛᱮ ᱜᱮ ᱥᱤᱛᱩᱝ ᱫᱤᱱ ᱫᱚ ᱪᱟᱥ ᱦᱩᱭᱩᱜᱼᱟ ᱾
ᱟᱫᱚ ᱥᱤᱛᱩᱝ ᱨᱮᱫᱚ ᱦᱩᱲᱩᱜ ᱜᱮ ᱥᱮ ᱮᱢᱱᱤ ᱮᱴᱟᱜ ᱥᱚᱵᱽᱡᱤ ᱠᱚᱦᱚᱸ ᱡᱟᱦᱟᱸ ᱠᱚ ᱪᱟᱥᱚᱜ ᱠᱟᱱᱟ ᱚᱱᱟ ᱠᱚ?
ᱮᱸᱻ ᱥᱤᱛᱩᱝ ᱫᱤᱱ ᱫᱚ ᱦᱟᱸᱜ ᱤᱭᱟᱹ ᱾ ᱦᱳᱲᱳ ᱠᱚᱦᱚᱸ ᱠᱚ ᱪᱟᱥ ᱜᱮᱭᱟ ᱟᱨ ᱵᱟᱫᱟᱢ ᱠᱚ ᱪᱟᱥ ᱜᱮᱭᱟ ᱡᱟᱹᱥᱛᱤ ᱠᱟᱭᱛᱮ ᱟᱞᱮ ᱥᱮᱱ ᱫᱚ ᱾
ᱚ ᱦᱩᱸ ᱾ ᱵᱟᱫᱟᱢ ᱨᱮᱢᱟ ᱞᱟᱹᱭ ᱟᱠᱟᱱᱟ ᱵᱟᱫᱟᱢ ᱨᱮᱫᱚ ᱟᱹᱰᱤ ᱞᱟᱵᱷ ᱢᱮᱱᱟᱜᱼᱟ ᱪᱟᱥ ᱡᱟᱦᱟᱸᱭ ᱠᱚ ᱪᱟᱥᱚᱜ ᱠᱟᱱᱟ
ᱦᱮᱸ ᱦᱮᱸ ᱞᱟᱵᱷ ᱫᱚ ᱢᱮᱱᱟᱜ ᱟᱠᱟᱜ ᱜᱮᱭᱟ ᱵᱟᱫᱟᱢ ᱨᱮ ᱚᱱᱟᱜ ᱜᱮ ᱡᱟᱹᱥᱛᱤ ᱠᱚ ᱪᱟᱥᱟ ᱵᱟᱫᱟᱢ ᱦᱩᱲᱩ ᱵᱚᱨ ᱪᱚᱝ ᱩᱱᱟᱹᱜ ᱵᱟᱠᱚ ᱪᱟᱥᱟᱼᱼ
ᱦᱩᱸᱻ ᱵᱟᱫᱟᱢ ᱫᱚ ᱛᱟᱦᱚᱞᱮ ᱪᱮᱫ ᱞᱮᱠᱟ ᱠᱚ ᱦᱟᱛᱟᱣ ᱮᱫᱟ ᱠᱮᱡᱤ? ᱤᱛᱟᱹ ᱠᱚᱫᱚ ᱚᱱᱟ ᱠᱚᱨᱮ ᱪᱟᱥ ᱵᱟᱝ ᱦᱩᱭᱩᱜ ᱜᱮᱭᱟ ᱟᱸᱡᱚᱢ ᱜᱮ ᱟᱸᱡᱚᱢ ᱦᱩᱭ ᱟᱠᱟᱱᱟ
ᱦᱩᱸ ᱪᱮᱫ ᱵᱤᱱ ᱞᱟᱹᱭᱟ ᱠᱤᱨᱤᱧ ᱛᱮᱫᱚ ᱦᱟᱸᱜ ᱤᱭᱟᱹᱼᱼ ᱥᱚᱛᱛᱳᱨ ᱟᱥᱤ ᱴᱟᱠᱟ ᱠᱤᱞᱳ ᱚᱝᱠᱟᱼᱼ
ᱦᱩᱸᱻ
ᱟᱨ ᱡᱚᱠᱷᱚᱱᱼᱼ ᱱᱤᱡᱮ ᱡᱩᱫᱤ ᱦᱩᱭ ᱠᱟᱛᱮᱫ ᱟᱠᱷᱨᱤᱧᱟᱢ ᱩᱱᱫᱚ ᱥᱟᱴ ᱴᱟᱠᱟ ᱯᱚᱧᱪᱟᱥ ᱴᱟᱠᱟ ᱤᱱᱠᱟᱹ
ᱠᱤᱨᱤᱧ ᱛᱮ ᱫᱚ ᱵᱮᱥᱤ ᱜᱮᱼᱼ
ᱤᱛᱟᱹ ᱫᱚ ᱡᱟᱦᱟᱸᱢ ᱠᱤᱨᱤᱧᱮᱜᱼᱟ ᱨᱚᱦᱚᱭ ᱞᱟᱹᱜᱤᱫ ᱫᱚ ᱦᱟᱸᱜ ᱫᱟᱢ ᱰᱷᱮᱨ ᱜᱮ ᱛᱟᱦᱮᱱᱟ
ᱦᱮᱸ ᱦᱮᱸ
ᱟᱯᱮ ᱥᱮᱫ ᱫᱚ ᱵᱟᱫᱟᱢ ᱠᱚ ᱦᱮᱸ ᱪᱟᱥ ᱜᱮᱭᱟᱞᱮ
ᱟᱞᱮ ᱥᱮᱫ ᱱᱤᱭᱟᱹ ᱫᱚ ᱦᱟᱸᱜ ᱪᱟᱥ ᱫᱚ ᱵᱟᱝ ᱦᱩᱭᱩᱜᱼᱟ ᱵᱟᱫᱟᱢ ᱫᱚ ᱤᱱᱟᱹᱜ ᱤᱱᱟᱹᱜ ᱟᱸᱴ ᱫᱚ ᱮᱴᱟᱜ ᱮᱴᱟᱜ ᱠᱚ ᱦᱩᱭᱩᱜᱼᱟ
ᱦᱮᱸ
ᱥᱚᱵᱡᱤ ᱠᱚ ᱥᱚᱥᱟ ᱠᱚ ᱛᱟᱯᱚᱨ ᱦᱩᱭᱩᱜ ᱠᱟᱱᱟ ᱠᱟᱨᱞᱟ ᱠᱚᱼᱼ ᱤᱱᱟᱹ ᱠᱚ ᱮᱴᱟᱜ ᱮᱴᱟᱜ ᱥᱚᱵᱽᱡᱤ ᱠᱚ ᱵᱮᱱᱟ ᱚᱱᱟ ᱠᱚ ᱪᱟᱥᱟ ᱟᱫᱚ ᱵᱟᱫᱟᱢ ᱫᱚᱠᱚ ᱪᱟᱥᱮᱫ ᱛᱟᱦᱮᱱ ᱜᱮᱭᱟ ᱟᱹᱰᱤ ᱟᱭᱢᱟ ᱫᱤᱱ ᱞᱟᱦᱟᱼᱼ ᱛᱚᱠᱷᱚᱱ ᱦᱩᱰᱤᱧ ᱛᱟᱦᱮᱸ ᱠᱟᱱᱟ ᱛᱚᱠᱷᱚᱱ ᱫᱤᱥᱟᱹᱭ ᱤᱧ ᱟᱫᱚ ᱛᱮᱦᱤᱧ ᱜᱟᱯᱟ ᱫᱚ
ᱚᱻ
ᱟᱨ ᱪᱟᱥᱚᱜ ᱨᱮᱦᱚᱸ ᱠᱚ ᱟᱹᱰᱤ ᱠᱚᱢ ᱢᱤᱫ ᱵᱟᱨ ᱦᱚᱲ ᱠᱚ ᱪᱟᱥᱚᱜᱼᱟ ᱥᱟᱸᱜᱮ ᱫᱚ ᱵᱟᱝ
ᱚ ᱟᱨ ᱱᱮᱛᱟᱨ ᱫᱤᱱ ᱫᱚ ᱦᱩᱲᱩ ᱢᱚᱛᱚ ᱜᱮᱠᱚ ᱪᱟᱥᱟ ᱥᱮ ᱟᱨᱚ ᱟᱨ ᱥᱚᱵᱽᱡᱤ ᱟᱱᱟᱡᱽ ᱠᱚ ᱮᱴᱟᱜ ᱠᱤᱪᱷᱩᱼᱼ
ᱱᱮᱛᱟᱨ ᱫᱤᱱ ᱫᱚ ᱦᱟᱸᱜ ᱦᱩᱲᱩ ᱜᱮ ᱦᱟᱸᱜ ᱡᱟᱹᱥᱛᱤ ᱠᱚ ᱪᱟᱥᱟ ᱡᱟᱦᱟᱸᱭ ᱡᱩᱫᱤ ᱚᱱᱠᱟᱱ ᱡᱟᱭᱜᱟ ᱨᱮ ᱠᱷᱮᱛ ᱠᱚ ᱢᱮᱱᱟᱜ ᱛᱟᱭᱟ ᱡᱟᱦᱟᱸ ᱡᱟᱭᱜᱟ ᱨᱮ ᱫᱟᱜ ᱵᱟᱝ ᱛᱤᱸᱜᱩᱱᱟ
ᱦᱩᱸ
ᱥᱚᱵᱽᱡᱤ ᱦᱚᱸᱠᱚ ᱪᱟᱥᱮᱫ ᱠᱟᱱ
ᱚ ᱟᱪᱪᱷᱟ
ᱟᱯᱮ ᱚᱱᱟ ᱠᱚᱨᱮ ᱜᱮᱼᱼ
ᱟᱞᱮ ᱱᱚᱣᱟ ᱠᱚᱨᱮ ᱦᱚᱸ ᱥᱚᱵᱽᱡᱤ ᱠᱚᱫᱚ ᱪᱟᱥ ᱜᱮᱭᱟ ᱠᱚ ᱡᱷᱤᱸᱜᱟᱹ ᱠᱚ ᱠᱚᱨᱚᱞᱟ ᱠᱚ᱾ ᱵᱚᱨᱵᱚᱴᱤ ᱠᱚ ᱪᱟᱥ ᱜᱮᱭᱟ ᱠᱚ ᱦᱚᱛᱚᱜ ᱠᱚ᱾
ᱦᱩᱸ ᱫᱟᱜ ᱫᱚ ᱦᱟᱸᱜ᱾ ᱵᱚᱨᱥᱟ ᱨᱮᱢᱟ ᱫᱟᱜ ᱢᱟ ᱠᱚᱲ ᱜᱚᱴᱟ ᱠᱷᱮᱛ ᱜᱮ ᱯᱮᱨᱮᱡ ᱠᱚᱜ-ᱟ ᱟᱫᱚ ᱪᱟᱥ ᱢᱟᱛᱚ ᱵᱟᱝ ᱜᱟᱱᱚᱜ-ᱟ ᱡᱟᱸᱦᱟᱭ᱾ ᱜᱷᱩᱴᱩ ᱧᱚᱜ ᱡᱟᱭᱜᱟ ᱢᱮᱱᱟᱜ ᱛᱟᱭᱟ ᱥᱮ ᱜᱷᱩᱴᱩ ᱜᱮᱭᱟ ᱟᱨᱠᱤ᱾ ᱚᱱᱠᱟᱱ ᱡᱟᱭᱜᱟ ᱫᱚ ᱠᱚ ᱪᱟᱥᱮᱜ ᱠᱟᱱ ᱜᱮᱭᱟ ᱟᱯᱮ ᱚᱱᱟ ᱠᱚᱨᱮ ᱫᱚ᱾ ᱫᱟᱜ ᱚᱱᱠᱟ ᱯᱮᱨᱮᱡᱚᱜ-ᱟ ᱥᱮ ᱵᱟᱝ ᱜᱟᱰᱟ ᱠᱚ ᱚᱱᱠᱟ ᱰᱩᱵᱟᱹᱜ-ᱟ ᱥᱮ ᱵᱟᱝᱟ᱾
ᱦᱮᱸ ᱜᱟᱰᱟ᱾ ᱵᱟᱹᱫᱽ ᱠᱚᱫᱚ ᱵᱟᱹᱫᱽ ᱠᱷᱮᱛ ᱠᱚᱨᱮ ᱫᱚ ᱯᱮᱨᱮᱡ ᱫᱚ ᱯᱮᱨᱮᱡᱚᱜ ᱜᱮᱭᱟ ᱟᱫᱚ ᱜᱟᱰᱟ ᱠᱚᱨᱮ ᱦᱚᱸ ᱯᱮᱨᱮᱡᱚᱜ ᱜᱮᱭᱟ ᱟᱫᱚ ᱪᱟᱥ᱾
ᱜᱚᱴᱟ ᱜᱮ ᱯᱮᱨᱮᱡᱚᱜ ᱜᱮᱭᱟ᱾
ᱵᱟᱠᱷᱟᱱ ᱟᱞᱮ ᱱᱤᱭᱟᱹ ᱠᱚᱨᱮ ᱢᱟ ᱦᱟᱜ ᱯᱩᱨᱟᱹ ᱜᱟᱰᱟ ᱯᱮᱨᱮᱡ ᱩᱛᱟᱹᱨᱚᱜ-ᱟ ᱯᱩᱨᱟᱹ ᱵᱚᱨᱱᱟ ᱜᱟᱰᱟ᱾ ᱥᱩᱨ ᱠᱩ ᱡᱟᱦᱟ ᱠᱷᱮᱛ ᱠᱚ ᱛᱟᱦᱮᱱᱟ ᱚᱱᱟ ᱠᱚ ᱪᱟᱯᱮ ᱩᱛᱟᱹᱨᱚᱜ-ᱟ᱾ ᱚᱱᱟ ᱦᱩᱲᱩ ᱯᱷᱮᱛ ᱛᱟᱦᱮᱱ ᱠᱷᱟᱱ ᱨᱚᱦᱚᱭ ᱛᱟᱦᱮᱱ ᱠᱷᱟ ᱦᱩᱲᱩ ᱦᱚᱸ ᱜᱚᱡᱚᱜᱼᱟ᱾
ᱦᱮᱸ ᱱᱚᱛᱮ ᱦᱚᱸ᱾
ᱱᱚᱛᱮ ᱦᱚᱸ ᱚᱱᱠᱟᱜᱮ ᱟᱫᱚ᱾ ᱡᱟᱹᱥᱛᱤ ᱥᱩᱨ ᱨᱮᱫᱚ ᱦᱟᱸᱜ ᱠᱮᱞᱮᱱ ᱠᱚᱦᱚᱸ ᱢᱟᱱᱮ ᱠᱷᱮᱛ ᱠᱷᱚᱱ ᱫᱚ ᱠᱟᱹᱴᱤᱡ ᱥᱟᱹᱜᱤᱧ ᱧᱚᱜ ᱨᱮᱜᱮ ᱢᱮᱱᱟᱜ ᱠᱟᱜ-ᱟ ᱟᱫᱚ᱾ ᱠᱷᱮᱛ ᱠᱚᱫᱚ ᱦᱟᱸᱜ ᱩᱱᱟᱹᱜ ᱫᱚ ᱵᱟᱭ ᱰᱩᱵᱩᱡᱚᱜ ᱜᱮᱭᱟ᱾
ᱚᱱᱮᱱᱟ ᱠᱚᱫᱚ᱾ ᱯᱮᱨᱮᱡ ᱯᱮᱨᱮᱡ ᱛᱮ ᱠᱷᱮᱛ ᱟᱨ ᱜᱟᱰᱟ ᱵᱟᱝ ᱵᱩᱡᱷᱟᱹᱜ-ᱟ ᱚᱠᱟᱴᱟᱜ ᱜᱟᱰᱟ ᱠᱟᱱᱟ ᱚᱠᱟᱛᱮ ᱢᱮᱱ ᱢᱮᱱ ᱢᱮᱱ ᱩᱛᱩ ᱪᱟᱞᱟᱜ ᱠᱟᱱᱟ ᱫᱟᱜ ᱚᱱᱠᱟᱛᱮ ᱟᱨ ᱠᱷᱮᱛ ᱫᱚ ᱯᱩᱨᱟᱹ ᱢᱮᱥᱟ ᱛᱟᱦᱮᱱᱟ ᱵᱟᱝ ᱵᱩᱡᱩᱜ-ᱟ᱾ ᱡᱮ ᱚᱠᱟᱴᱟᱜ ᱢᱮᱱ ᱜᱟᱰᱟ ᱠᱟᱱᱟ ᱟᱨᱠᱤ ᱡᱟᱦᱟ ᱫᱚ ᱫᱟᱜ ᱟᱹᱛᱩᱜ ᱠᱟᱱᱟ ᱚᱱᱠᱟᱛᱮ᱾ ᱚᱠᱟ ᱯᱮᱨᱮᱡ ᱠᱚᱜ-ᱟ᱾
ᱩᱸ᱾
ᱦᱚᱞᱟ ᱧᱤᱫᱟᱹ ᱟᱯᱮ ᱥᱮᱜ ᱫᱟᱜ ᱞᱮᱫᱟᱭ ᱥᱮ ᱵᱟᱝᱟ ᱧᱤᱫᱟᱹ ᱵᱮᱲᱟ ᱥᱮᱜ᱾
ᱦᱮᱸ ᱫᱚᱢᱮᱭ ᱫᱟᱜ ᱵᱟᱲᱟ ᱠᱮᱫ ᱜᱮᱭᱟᱭ᱾
ᱦᱩᱸ᱾
ᱡᱟᱹᱥᱛᱤ ᱜᱮ ᱟᱨ ᱦᱸᱚᱜ-ᱚᱭ ᱛᱚ ᱵᱩᱨᱩ ᱵᱚᱸᱜᱟ᱾ ᱦᱳᱭᱳᱜ ᱠᱟᱱᱟ ᱵᱩᱨᱩ ᱵᱚᱸᱜᱟ ᱧᱮᱞ ᱠᱚᱯᱮ ᱪᱟᱞᱟᱜ-ᱟ ᱥᱮ ᱵᱟᱝ᱾
ᱵᱟᱝ ᱵᱟᱝ ᱵᱟᱝ ᱪᱟᱞᱟᱣ ᱦᱩᱭᱩᱜ ᱠᱟᱱᱟ ᱟᱞᱮ ᱥᱮᱱ ᱫᱚ ᱵᱟᱝ ᱦᱩᱭᱩᱜ-ᱟ ᱵᱟᱝ ᱪᱟᱞᱟᱣ ᱦᱩᱭ ᱠᱟᱱᱟ᱾
ᱩᱸ ᱵᱩᱨᱩ ᱵᱚᱸᱜᱟ ᱠᱷᱚᱱ ᱫᱚ ᱯᱮ ᱥᱟᱹᱜᱤᱧ ᱜᱮᱛᱮ᱾
ᱦᱩᱸ ᱥᱟᱸᱜᱤᱧ ᱜᱤ ᱱᱤᱭᱟᱹ ᱠᱚᱨᱮ ᱫᱚ ᱦᱟᱸᱜ ᱚᱱᱠᱟᱱᱟᱜ ᱫᱚ ᱵᱟᱝ ᱦᱩᱭᱩᱜ-ᱟ᱾
ᱟᱞᱮ ᱥᱮᱜ ᱦᱚᱸ ᱥᱟᱸᱜᱤᱧ ᱫᱚ ᱥᱟᱸᱜᱤᱧ ᱜᱮᱭᱟ ᱮᱱᱛᱮ ᱨᱮᱦᱚᱸ ᱵᱟᱲᱟᱭ ᱢᱮᱱᱟᱜ-ᱟ ᱡᱮ ᱵᱩᱨᱩ᱾ ᱵᱩᱨᱩ ᱵᱚᱸᱜᱟ ᱦᱳᱭᱳᱜ-ᱟ ᱟᱨᱠᱤ ᱪᱟᱞᱟᱜ ᱜᱮᱭᱟ ᱠᱚ᱾
ᱟᱫᱚ ᱟᱞᱮ ᱫᱚ ᱦᱟᱸᱜ ᱵᱟᱞᱮ ᱪᱟᱞᱟᱣ ᱟᱠᱟᱱᱟ ᱦᱚᱞᱟ ᱛᱚ ᱫᱚᱢᱮ ᱫᱟᱜ ᱡᱟᱹᱲᱤ ᱠᱮᱫᱟᱭ᱾
ᱠᱷᱟᱱ ᱫᱚ ᱚᱱᱠᱟ ᱫᱚ ᱦᱟᱸᱜ ᱵᱩᱨᱩ ᱵᱚᱸᱜᱟ ᱫᱚ ᱵᱟᱝ᱾ ᱵᱟᱲᱟᱭ ᱵᱟᱹᱱᱩᱜ ᱟᱠᱟᱜ-ᱟ ᱥᱤᱞᱫᱟ ᱯᱟᱛᱟ ᱵᱤᱰᱟᱹ ᱡᱟᱸᱦᱟ ᱚᱱᱟ ᱯᱟᱛᱟ ᱜᱮ᱾ ᱛᱟᱯᱚᱨᱮ ᱱᱚᱛᱮ ᱯᱩᱨᱩᱞᱤᱭᱟ ᱨᱮ ᱡᱟᱸᱦᱟ ᱦᱤᱡᱩᱜ ᱫᱚ ᱪᱮᱫ ᱠᱚ ᱢᱮᱛᱟᱜ-ᱟ᱾ ᱵᱳᱨᱳ ᱯᱟᱛᱟ ᱥᱮ ᱪᱮᱫ ᱠᱚ ᱢᱮᱛᱟᱜ-ᱟ ᱚᱱᱟ ᱛᱟᱯᱚᱨ ᱦᱟᱱᱛᱮ ᱡᱷᱟᱲᱠᱷᱚᱱ᱾ ᱡᱟᱸᱦᱟ ᱦᱩᱭᱩᱜ-ᱟ ᱪᱮᱫ ᱠᱚ ᱢᱮᱛᱟ ᱚᱱᱟ ᱫᱚ ᱦᱟᱸᱜ ᱞᱩᱜᱩ ᱵᱩᱨᱩ᱾ ᱚᱱᱟ ᱠᱚᱜᱮ ᱟᱸᱡᱚᱢ ᱦᱩᱭᱩ ᱟᱠᱟᱱᱟ᱾
ᱥᱤᱞᱫᱟᱹ ᱯᱟᱛᱟ ᱠᱷᱚᱱ ᱫᱚᱯᱮ ᱥᱩᱨᱚᱜ ᱜᱮᱭᱟ?
ᱵᱟᱝᱟ ᱵᱟᱝᱟ᱾ ᱥᱩᱨ ᱫᱚ ᱵᱟᱝ ᱟᱫᱚ ᱚᱸᱰᱮ ᱡᱟᱹᱥᱛᱤ ᱠᱚ ᱪᱟᱞᱟᱜᱼᱟ ᱟᱨ ᱤᱧ ᱪᱟᱞᱟᱣ ᱵᱟᱲᱟ ᱟᱠᱟᱱ ᱜᱮᱭᱟ ᱟᱫᱚ᱾ ᱚᱱᱟ ᱠᱷᱟᱹᱛᱤᱨ ᱚᱱᱟ ᱠᱚᱫᱚ ᱵᱟᱲᱟᱭ ᱟᱸᱡᱚᱢ ᱦᱩᱭ ᱠᱟᱱᱟ ᱥᱮ ᱪᱟᱞᱟᱣ ᱦᱩᱭ ᱠᱟᱱᱟᱱ ᱜᱮᱭᱟ᱾ ᱵᱩᱨᱩ ᱵᱚᱸᱜᱟ ᱫᱚ ᱟᱸᱡᱚᱢ ᱦᱩᱭ ᱟᱠᱟᱱ ᱜᱮᱭᱟ ᱫᱚ ᱩᱱᱟᱹᱜ ᱟᱸᱴ ᱫᱚ ᱦᱟᱸᱜ ᱵᱟᱝ ᱟᱸᱡᱚᱢ ᱦᱩᱭ ᱠᱟᱱᱟ ᱟᱨ ᱵᱟᱝ ᱪᱟᱞᱟᱣ ᱦᱩᱭ ᱠᱟᱱᱟ᱾
ᱦᱩᱸ ᱛᱟᱦᱚᱞᱮᱼᱼ ᱤᱧ ᱤᱭᱟᱹ ᱜᱩᱨᱩ ᱵᱤᱱ ᱟᱸᱡᱚᱢ ᱟᱠᱟᱫᱟ ᱥᱮ ᱵᱟᱝ ᱥᱩᱥᱩᱱᱤᱭᱟᱹ ᱜᱩᱨᱩ᱾
ᱦᱩ ᱦᱩ ᱟᱧᱡᱚᱢ ᱦᱩᱭ ᱠᱟᱱᱟ ᱚᱱᱟ ᱫᱚ ᱵᱟᱸᱠᱩᱲᱟ ᱨᱮ ᱯᱟᱲᱟᱜ ᱠᱟᱱᱟ ᱥᱮ᱾ ᱵᱟᱸᱠᱩᱲᱟ ᱥᱮ ᱚᱱᱟ ᱫᱚ ᱵᱟᱸᱠᱩᱲᱟ ᱨᱮ ᱯᱟᱲᱟᱜ ᱠᱟᱱᱟ ᱥᱮ ᱯᱩᱨᱩᱞᱤᱭᱟᱹ ᱨᱮ ᱯᱟᱲᱟᱜ ᱠᱟᱱᱟ?
ᱵᱟᱸᱠᱩᱲᱟ ᱨᱮᱜᱮ ᱯᱟᱲᱟᱜ ᱠᱟᱱᱟ᱾
ᱦᱮᱸ ᱟᱸᱡᱚᱢ ᱦᱩᱭ ᱟᱠᱟᱱᱟ ᱥᱩᱥᱩᱱᱤᱭᱟᱹ ᱯᱟᱦᱟᱲ ᱫᱚ᱾
ᱦᱮᱸ ᱚ ᱟᱪᱪᱷᱟ᱾
ᱚᱨ ᱟᱸᱡᱚᱢ ᱚᱱᱠᱟᱛᱮ ᱴᱨᱮᱱ ᱛᱮ ᱯᱟᱨᱚᱢ ᱦᱩᱭ ᱟᱠᱟᱱᱟ᱾
ᱦᱩᱸ
ᱡᱚᱠᱷᱚᱱ ᱢᱤᱫ ᱫᱷᱟᱣ ᱪᱟᱞᱟᱣ ᱦᱩᱭ ᱞᱮᱱᱟ ᱚᱱᱠᱟ ᱯᱩᱨᱩᱞᱤᱭᱟᱹ ᱟᱥᱟᱱᱥᱳᱞ ᱚᱱᱠᱟ ᱴᱨᱮᱹᱱ ᱛᱮ ᱛᱚᱠᱷᱚᱱ᱾ ᱧᱮᱞ ᱴᱨᱮᱹᱱ ᱠᱷᱚᱭ ᱧᱮᱞ ᱧᱮᱞᱚᱜᱼᱟ ᱥᱮ ᱚᱱᱟ ᱵᱩᱨᱩ ᱥᱮ ᱵᱟᱝ ᱧᱮᱞᱚᱜᱼᱟ᱾
ᱚ ᱟᱹᱞᱤᱧ ᱜᱮ ᱵᱟᱹᱞᱤᱧ ᱧᱮᱞ ᱠᱟᱜᱼᱟ ᱚᱱᱠᱟ ᱫᱚ ᱦᱟᱸᱜᱼᱼ ᱧᱩᱛᱩᱢ ᱜᱤᱧ ᱟᱸᱡᱚᱢ ᱟᱠᱟᱫᱼᱟ ᱡᱮ, ᱥᱩᱥᱩᱱᱤᱭᱟᱹ ᱵᱩᱨᱩ᱾
ᱦᱩᱸ ᱚᱱᱠᱟᱱ ᱜᱮ ᱛᱟᱦᱞᱮ ᱢᱟ ᱱᱤᱭᱟᱹ ᱠᱚᱨᱮ ᱢᱟ ᱵᱩᱨᱩ ᱢᱟ ᱵᱟᱹᱱᱩᱜ ᱛᱮᱫᱚ ᱜᱚᱴᱟ ᱜᱮ ᱦᱟᱸᱜ ᱠᱷᱮᱛ ᱵᱟᱹᱭᱦᱟᱹᱲ ᱜᱚᱴᱟ ᱥᱚᱢᱟᱱ ᱜᱮ᱾ ᱟᱫᱚ ᱦᱟᱜ ᱵᱩᱨᱩ ᱠᱚᱫᱚ ᱵᱟᱹᱱᱩᱜᱼᱟ᱾
ᱚᱱᱠᱟ ᱜᱮ᱾
ᱦᱮᱸ ᱵᱟᱝ ᱪᱟᱞᱟᱜ ᱦᱩᱭ ᱠᱟᱱᱟ ᱪᱮᱫ ᱞᱮᱠᱟ? ᱵᱩᱨᱩ ᱫᱤᱥᱚᱢ ᱫᱚ ᱦᱟᱸᱜ᱾ ᱤᱱᱠᱟᱹ ᱫᱟᱬᱟᱱ ᱜᱮ ᱪᱟᱞᱟᱣ ᱦᱩᱭ ᱞᱮᱱᱟ, ᱢᱤᱫ ᱫᱷᱟᱣ ᱜᱟᱛᱮ ᱚᱲᱟᱜ ᱨᱮ ᱛᱚᱠᱷᱚᱱ ᱜᱮ ᱧᱮᱞ ᱦᱩᱭ ᱠᱟᱱᱟ᱾
ᱩᱸ ᱟᱨ ᱟᱡᱚᱫᱤᱭᱟᱹ ᱵᱩᱨᱩ ᱠᱚ᱾
ᱦᱩᱸ ᱦᱩᱸ ᱟᱡᱚᱫᱤᱭᱟᱹ ᱵᱩᱨᱩ ᱦᱚᱸ ᱵᱟᱝ ᱪᱟᱞᱟᱣᱼᱼ ᱟᱸᱡᱚᱢ ᱫᱚ ᱟᱸᱡᱚᱢ ᱦᱳᱭ ᱠᱟᱱ ᱜᱮᱭᱟ᱾ ᱟᱫᱚ ᱱᱤᱭᱟᱹ ᱪᱟᱞᱟᱣᱮᱱ ᱵᱚᱪᱷᱚᱨ ᱚᱱᱠᱟ ᱛᱮᱜᱮ ᱢᱩᱠᱩᱴᱢᱩᱱᱤᱯᱩᱨ ᱥᱮᱫ ᱠᱟᱛᱮ, ᱯᱟᱴᱟ ᱵᱤᱸᱰᱟᱹ ᱠᱚ ᱪᱟᱞᱟᱣ ᱮᱱᱟ ᱟᱞᱮ ᱱᱚᱰᱮ ᱟᱹᱛᱩ ᱠᱷᱚᱱ ᱵᱟᱥ ᱠᱚ ᱤᱫᱤ ᱞᱮᱫᱟ ᱚᱸᱰᱮ ᱠᱚ ᱞᱟᱹᱭᱟ ᱚᱸᱰᱮ᱾ ᱢᱩᱠᱩᱴᱢᱩᱱᱤᱯᱩᱨ ᱛᱟᱯᱚᱨ ᱟᱡᱚᱫᱤᱭᱤᱭᱟᱹ ᱯᱟᱦᱟᱲ ᱠᱚ ᱪᱟᱞᱟᱣ ᱞᱮᱱᱟ ᱛᱚᱠᱷᱚᱱᱼᱼ
ᱦᱩ
ᱚ ᱟᱢ ᱜᱮ ᱪᱟᱞᱟᱣ ᱦᱩᱭ ᱟᱠᱟᱱᱟ ᱪᱟᱞᱟᱣ ᱵᱟᱲᱟ ᱟᱠᱟᱱᱟᱢ ᱥᱮ ᱵᱟᱝᱼᱟ?
ᱵᱟᱝ ᱜᱮ ᱤᱧ ᱫᱚᱧ ᱪᱟᱞᱟᱣ ᱠᱟᱱᱟ ᱟᱸᱡᱚᱢ ᱠᱟᱹᱫᱟᱹᱧ ᱤᱧ ᱦᱚ᱾
ᱟᱮ ᱯᱟ ᱯᱟᱛᱟᱵᱮᱱᱰᱮ ᱪᱟᱞᱟ ᱦᱩᱭ ᱟᱠᱟᱱᱟ ᱥᱮ ᱵᱟᱝ?
ᱯᱟᱴᱟᱵᱤᱱᱫᱷᱟ ᱨᱮᱦᱚᱸ ᱛᱚ ᱵᱟᱹᱧ ᱪᱟᱞᱟᱣ ᱠᱟᱱᱟ ᱵᱟᱹᱧ ᱟᱸᱡᱚᱢ ᱢᱟᱱᱮ ᱟᱸᱡᱚᱢ ᱫᱚ ᱟᱸᱡᱚᱢ ᱟᱠᱟᱜᱼᱟ ᱡᱮ ᱯᱟᱴᱟᱵᱤᱸᱫᱷᱟ᱾ ᱯᱟᱛᱟ ᱦᱩᱭᱩᱜᱼᱟ ᱤᱧ ᱫᱚ ᱵᱟᱹᱧ ᱪᱟᱞᱟᱣ ᱟᱠᱟᱱᱟ ᱢᱤᱫ ᱫᱷᱟᱣ ᱦᱚᱸ ᱟᱨᱤᱧ ᱪᱟᱞᱟᱜᱼᱟ᱾
ᱯᱟᱛᱟᱵᱤᱱᱫᱷᱟ ᱢᱟᱛᱚ ᱟᱹᱰᱤ ᱥᱟᱸᱜᱮ ᱦᱚᱲ ᱠᱚ ᱪᱟᱞᱟᱣ ᱟᱰᱮ ᱢᱟ᱾ ᱴᱟ ᱫᱤᱥᱚᱢ ᱨᱮᱱ ᱠᱚ ᱪᱟᱞᱟᱜᱼᱟ, ᱵᱟᱥ ᱛᱮ ᱯᱮᱨᱮᱡ ᱛᱟᱦᱮᱸᱱᱟ᱾ ᱟᱫᱚ ᱚᱸᱠᱟ ᱱᱤᱡᱟᱹᱛᱮᱢ ᱤ ᱤᱪᱪᱷᱟᱹᱭ ᱪᱟᱞᱟᱜ ᱨᱮᱭᱟᱜ ᱵᱟᱹᱱᱩᱜᱼᱟ ᱥᱮ ᱪᱮᱫ ᱞᱮᱠᱟ ᱚᱱᱠᱟ ᱥᱩᱡᱳᱜᱽ? ᱵᱟᱝ ᱧᱟᱢᱚᱜ ᱠᱟᱱᱟ ᱪᱟᱞᱟᱜ?
ᱥᱩᱡᱳᱜᱽ ᱵᱟᱝ ᱧᱟᱢ ᱟᱠᱟᱱᱟ ᱪᱟᱞᱟᱜ ᱨᱮᱭᱟᱜ ᱟᱨ ᱪᱟᱞᱟᱜ ᱨᱮᱭᱟᱜ ᱤᱪᱪᱷᱟᱹ ᱫᱚ ᱫᱚᱢᱮ ᱜᱮ ᱢᱮᱱᱟᱜᱼᱟ᱾
ᱩᱸ ᱜ, ᱚᱱᱠᱷᱟᱱ ᱠᱚ ᱠᱟᱱ ᱦᱟᱸᱜ ᱥᱟᱸᱜᱤᱧ ᱦᱚᱲ ᱠᱚ ᱪᱟᱞᱟᱜᱼᱟ ᱚᱸᱰᱮ ᱫᱚ ᱫᱚᱢᱮ ᱫᱚᱢᱮᱞ ᱠᱚ ᱪᱟᱞᱟᱜᱼᱟ ᱜᱟᱹᱰᱤ ᱛᱮ᱾ ᱯᱮᱨᱮᱡ ᱠᱚᱜᱼᱟ ᱠᱚ ᱜᱚᱴᱟ ᱵᱟᱥ ᱜᱮ ᱵᱟᱥ ᱧᱮᱞᱚᱜᱼᱟ᱾
ᱦᱩᱸ
ᱚᱱᱟ ᱥᱩᱡᱳᱜᱽ ᱠᱚ ᱧᱟᱢ ᱞᱮᱠᱷᱟᱱ ᱪᱟᱞᱟᱣ ᱦᱤᱡᱩᱜ ᱢᱮ, ᱦᱮᱸ ᱯᱟᱛᱟ ᱵᱤᱸᱫᱷᱟ ᱫᱚ, ᱢᱤᱫ ᱫᱷᱟᱣ᱾ ᱟᱞᱮ ᱱᱤᱭᱟᱹ ᱠᱚᱨᱮ ᱢᱟ ᱯᱩᱛᱤ ᱵᱚᱪᱷᱚᱨ